ᱦᱩᱸ ᱦᱟᱞᱳ, ᱦᱟᱞᱳ
ᱦᱟᱸ ᱡᱚᱦᱟᱨ ᱜᱮ ᱜᱚᱝᱠᱮ ᱡᱚᱦᱟᱨ᱾
ᱦᱮᱸ ᱡᱚᱦᱟᱨ ᱜᱮ᱾
ᱡᱚᱦᱟᱨ ᱜᱮ ᱡᱚᱦᱟᱨ ᱜᱮ ᱟᱹᱞᱤᱧᱟᱜ ᱟᱲᱟᱝ ᱵᱤᱱ ᱟᱸᱡᱚᱢ ᱫᱟᱥᱮ ᱴᱷᱤᱠ ᱧᱚᱜ, ᱦᱟᱸ ᱟᱸᱡᱚᱢᱚᱜ ᱠᱟᱱᱟ ᱟᱸᱡᱚᱢᱚᱜ ᱠᱟᱱᱟ᱾ ᱛᱚᱵᱮ, ᱟᱪᱪᱷᱟ ᱟᱪᱪᱷᱟ ᱟᱪᱪᱷᱟ ᱡᱚᱢ ᱵᱟᱲᱟ ᱠᱚ ᱦᱩᱭᱱᱟ ᱥᱮ ᱟᱹᱣᱨᱤ?
ᱦᱮᱸ ᱡᱚᱢ ᱵᱟᱲᱟ ᱫᱚ ᱦᱩᱭ ᱠᱟᱱᱟ᱾
ᱟᱪᱪᱷᱟ ᱡᱚᱢ ᱵᱟᱲᱟᱠᱚ ᱛᱟᱣ ᱱᱤᱛ ᱱᱤᱛ ᱫᱷᱟᱰᱤᱜ ᱛᱚ᱾ ᱦᱟ ᱡᱚᱢ ᱵᱟᱲᱟ ᱠᱟᱛᱮᱫ ᱜᱮ ᱩᱰᱩᱠ ᱦᱩᱭ ᱠᱟᱱᱟ ᱚᱱᱟ ᱯᱷᱟᱸᱠᱟ ᱥᱮᱫ᱾ ᱚ ᱥᱟᱨᱟᱫᱤᱱ ᱛᱚ ᱠᱟᱹᱢᱤ ᱦᱩᱭᱱᱟ ᱚᱲᱟᱜ ᱨᱮᱱᱟᱜ ᱠᱟᱹᱢᱤ ᱠᱚ, ᱟᱫᱚ ᱠᱟᱹᱢᱤ ᱠᱟᱛᱮ ᱩᱱ ᱥᱩᱚᱢᱚᱭ ᱫᱚ ᱚᱠᱛᱚ ᱵᱟᱝ ᱧᱟᱢ ᱟᱠᱟᱱᱟ ᱥᱤᱧ ᱵᱮᱲᱟ ᱫᱚ ᱟᱫᱚ, ᱧᱤᱫᱟᱹ ᱵᱮᱲᱟ ᱠᱟᱹᱴᱤᱡ ᱛᱤᱱ ᱜᱷᱟᱹᱲᱤᱡ ᱡᱟᱹᱯᱤᱫ ᱵᱟᱝ ᱥᱟᱱᱟᱭᱟ ᱩᱱ ᱜᱷᱟᱹᱲᱤᱡ ᱫᱚ ᱢᱚᱴᱟᱢᱩᱴᱤ ᱢᱳᱵᱟᱭᱤᱞ ᱠᱟᱛᱮᱜ ᱜᱮ ᱛᱟᱦᱮᱸ ᱦᱩᱭᱩᱜᱼᱟ ᱦᱮᱸ ᱵᱟᱝ?
ᱦᱮᱸ ᱦᱮᱸ᱾
ᱟᱫᱚ ᱦᱚᱸᱜᱼᱚᱭ ᱱᱤᱛᱚᱜ ᱫᱚ ᱢᱤᱫ ᱜᱷᱟᱹᱲᱤᱡ ᱯᱚᱨᱮ ᱠᱷᱟᱱ ᱜᱮ ᱟᱫᱚ ᱩᱞᱴᱟᱹᱣ ᱦᱩᱭᱩᱜᱼᱟ᱾
ᱦᱮᱸ ᱦᱮᱸ ᱦᱮᱸ᱾ ᱟᱹᱞᱤᱧ ᱦᱚᱸ ᱢᱤᱫ ᱜᱷᱟᱹᱲᱤᱡ ᱯᱚᱨᱮ ᱜᱮ ᱟᱫᱚ ᱧᱤᱫᱟᱹ ᱦᱚᱸ ᱧᱤᱫᱟᱹ ᱠᱟᱱᱟ,
ᱦᱮᱜ ᱡᱟᱹᱯᱤᱫ ᱮᱵᱷᱮᱱ ᱞᱮᱱᱠᱷᱟᱱ ᱢᱟ ᱜᱟᱯᱟ ᱥᱮᱛᱟᱜᱚᱜᱼᱟ ᱟᱨ ᱡᱟᱹᱯᱤᱫ ᱡᱩᱫᱤ ᱵᱟᱝ ᱮᱵᱷᱮᱱᱚᱜᱼᱟ ᱛᱟᱦᱚᱞᱮ ᱠᱷᱟᱱ ᱫᱚ ᱡᱤᱣᱤ ᱯᱟᱛᱟᱞᱚᱜᱼᱟ ᱦᱮᱸ ᱵᱟᱝ? ᱚᱲᱟᱜ ᱠᱚ ᱡᱷᱚᱛᱚᱢ ᱴᱷᱤᱠ ᱴᱷᱟᱠ ᱜᱮᱭᱟ ᱠᱚ ᱚᱲᱟᱜ ᱦᱚᱲ ᱠᱚ ᱱᱟᱯᱟᱭ ᱜᱮᱭᱟᱠᱚᱛᱚ ᱡᱷᱚᱛᱚ ᱦᱮᱸ ᱵᱟᱝ?
ᱦᱮᱸ ᱮᱠᱵᱟᱨᱮ ᱦᱮᱸ ᱦᱮᱸ ᱱᱤᱭᱟᱹ ᱜᱷᱟᱹᱲᱤᱡ ᱫᱚ ᱮᱠᱮᱵᱟᱨᱮ
ᱱᱟᱯᱟᱭ ᱛᱟᱦᱮᱸᱞᱮᱱ ᱠᱷᱟᱱ ᱜᱮ ᱱᱟᱯᱟᱭ ᱜᱮ ᱫᱩᱠ ᱵᱤᱯᱚᱫ ᱢᱟ ᱫᱤᱱᱟᱹᱢ ᱜᱮ ᱦᱤᱡᱩᱜᱼᱟ᱾
ᱦᱮᱸ ᱥᱟᱱᱟᱢ ᱠᱚᱜᱮ ᱱᱟᱯᱟᱭᱜᱮ ᱛᱟᱦᱮᱸ ᱫᱚᱨᱠᱟᱨ ᱠᱟᱱ ᱛᱟᱵᱚᱱᱟ᱾
ᱦᱩᱸ᱾
ᱡᱚᱛᱚᱴᱟ ᱥᱚᱢᱵᱷᱚᱵ ᱠᱟᱱᱟ᱾
ᱟᱫᱚ ᱞᱟᱹᱭᱵᱤᱱ ᱟᱫᱚ ᱦᱩᱞ ᱦᱩᱞ ᱢᱟᱦᱟ ᱨᱮᱱᱟᱜ ᱠᱟᱛᱷᱟ ᱠᱟᱹᱴᱤᱡ᱾ ᱪᱩᱞᱩᱝ ᱞᱟᱹᱭ ᱦᱟᱴᱚ ᱠᱟᱜ ᱵᱤᱱ ᱡᱮ ᱦᱮᱸᱛᱟᱨ ᱫᱚ ᱦᱩᱞ ᱩᱛᱥᱚᱵ ᱫᱚ ᱵᱟᱝ ᱦᱩᱞ ᱯᱚᱨᱚᱵ ᱢᱟᱱᱮ ᱦᱩᱞ ᱫᱤᱵᱚᱥ ᱫᱚ ᱵᱟᱠᱚ ᱢᱟᱱᱟᱣ ᱫᱟ, ᱦᱩᱞ ᱩᱛᱥᱚᱵ ᱠᱚ ᱢᱟᱱᱟᱣᱫᱟ, ᱱᱚᱣᱟ ᱤᱫᱤ ᱠᱟᱛᱮᱫ ᱟᱹᱵᱤᱱ ᱢᱤᱫ ᱵᱟᱨ ᱠᱟᱛᱷᱟ ᱡᱫᱤᱵᱤᱱ ᱞᱟᱹᱭ ᱠᱮᱭᱟ ᱵᱷᱟᱜᱮ ᱠᱚᱜᱼᱟ᱾
ᱦᱮᱸ ᱟᱫᱚ ᱡᱟᱦᱟᱸ ᱵᱤᱱ ᱞᱟᱹᱭᱠᱮᱜᱼᱟ ᱚᱝᱠᱟ ᱢᱚᱛᱚ ᱜᱮ ᱟᱞᱮᱥᱮᱜ ᱦᱚᱸ ᱦᱩᱞ ᱢᱟᱦᱟ ᱫᱚ ᱵᱟᱠᱚ ᱢᱟᱱᱣ ᱫᱟ ᱦᱩᱞ ᱩᱛ ᱥᱚᱵ ᱜᱮ ᱱᱚᱣᱟ ᱠᱚ ᱢᱟᱱᱟᱣᱫᱟ ᱡᱟᱹᱥᱛᱤ ᱠᱟᱨᱛᱮ᱾
ᱟᱫᱚ ᱚᱱᱟ ᱨᱮ ᱡᱩᱣᱟᱹᱱ ᱠᱚᱣᱟᱜ ᱢᱟᱱᱮ ᱧᱮᱞᱚᱜ ᱠᱟᱱᱟ ᱡᱮ ᱠᱩᱨᱩᱢᱩᱴᱩ ᱠᱷᱩᱫ ᱠᱷᱩᱵ ᱡᱳᱨ᱾ ᱩᱝᱠᱩ ᱫᱚ ᱢᱟᱱᱮ ᱟᱛᱳ ᱴᱚᱞᱟ ᱠᱚᱨᱮ ᱜᱮ ᱡᱟᱦᱟᱸ ᱡᱩᱣᱟᱹᱱ ᱠᱚ ᱢᱮᱱᱟᱜ ᱠᱚᱣᱟ, ᱡᱟᱦᱟᱸ ᱥᱟᱛᱚᱨᱚ ᱟᱴ ᱴᱷᱚᱨᱚ, ᱩᱱᱤᱥ, ᱠᱩᱲᱤ ᱠᱷᱚᱱ ᱵᱟᱭᱤᱥ, ᱛᱮᱭᱤᱥ ᱫᱷᱟᱹᱨᱤᱡ ᱵᱚᱭᱮᱥ ᱩᱢᱮᱨ ᱩᱱᱠᱩ ᱠᱷᱩᱵ ᱡᱳᱨ ᱠᱚ ᱞᱟᱜᱟᱣ ᱠᱟᱱᱟ ᱠᱩᱨᱩᱢᱩᱴᱩᱭ ᱫᱟ, ᱠᱤᱱᱛᱩ ᱩᱝᱠᱩ ᱡᱳᱨ ᱫᱟᱠᱚ ᱩᱱᱠᱩ ᱫᱚ ᱦᱩᱞ ᱩᱛᱥᱚᱵ ᱞᱟᱹᱜᱤᱫ ᱠᱚ ᱠᱩᱨᱩᱢᱩᱴᱩᱭ ᱫᱟ ᱠᱷᱩᱵ ᱡᱳᱨ ᱠᱤᱱᱛᱩ ᱦᱩᱞ ᱫᱤᱣᱚᱥ ᱞᱟᱹᱜᱤᱫ ᱫᱚ ᱡᱟᱹᱱᱤᱡ ᱵᱟᱝ᱾ ᱟᱹᱵᱤᱱ ᱪᱮᱫ ᱵᱤᱱ ᱞᱟᱹᱭᱟ ᱱᱚᱣᱟ ᱨᱮ?
ᱦᱮᱸ ᱟᱫᱚ ᱡᱟᱦᱟᱸᱵᱤᱱ ᱞᱟᱹᱭ ᱠᱮᱜ-ᱟ ᱱᱩᱝᱠᱩ ᱡᱟᱦᱟᱸ ᱵᱚᱭᱮᱥ
ᱦᱩᱸ᱾
ᱚᱱᱟ ᱵᱚᱭᱮᱥ ᱫᱚ ᱠᱤᱱᱛᱩ ᱵᱩᱡᱷᱟᱹᱣ ᱞᱟᱹᱠ ᱠᱟᱱᱟᱜ ᱱᱤᱛᱚᱜ ᱫᱚ ᱵᱚᱭᱮᱥ ᱜᱮ ᱠᱟᱱᱟ ᱡᱩᱫᱤ ᱠᱚ ᱪᱤᱱᱛᱟᱹᱭ ᱛᱟᱵᱚᱱᱟ ᱵᱩᱡᱷᱟᱹᱣ ᱫᱟᱲᱮᱭᱟᱜ ᱠᱚ ᱚᱠᱟ ᱴᱷᱤᱠ ᱠᱟᱱ ᱛᱟᱵᱚᱱᱟ ᱚᱱᱟ ᱠᱚ ᱵᱮ ᱴᱷᱤᱠ ᱠᱟᱱ ᱛᱟᱵᱚᱱᱟ ᱟᱫᱚ ᱡᱩᱫᱤ ᱩᱝᱠᱩ ᱡᱩᱫᱤ ᱠᱚ ᱡᱟᱦᱟᱸ ᱵᱚᱭᱮᱥ ᱠᱟᱱ ᱛᱟᱵᱚᱱᱟ ᱠᱚ ᱩᱱᱠᱩ ᱫᱚ ᱱᱤᱛᱚᱜ ᱫᱚ ᱥᱟᱱᱟ ᱢᱟᱜ ᱞᱮᱠᱟᱱ ᱫᱟᱹᱭᱤᱛᱛᱚ ᱠᱚ ᱟᱲᱟᱜ ᱜᱤᱲᱤ ᱠᱟᱜ ᱛᱟᱵᱚᱱᱟ, ᱟᱫᱚ ᱱᱤᱛᱚᱜ ᱡᱟᱦᱟᱸ ᱩᱝᱠᱩ ᱠᱚ ᱦᱟᱨᱟᱜ ᱠᱟᱱ ᱛᱟᱵᱚᱱᱟ, ᱩᱝᱠᱩ ᱠᱚ ᱵᱩᱡᱷᱟᱹᱣ ᱡᱩᱫᱤ ᱠᱚ ᱨᱤᱠᱟᱹᱭᱟ ᱛᱟᱦᱚᱞᱮ ᱠᱚ ᱵᱩᱡᱷᱟᱹᱣ ᱫᱟᱲᱮᱭᱟᱜᱼᱟ, ᱡᱮ ᱱᱚᱣᱟ ᱫᱚ ᱱᱚᱝᱠᱟ ᱞᱮ ᱠᱷᱟᱱ ᱵᱷᱟᱜᱮᱜᱼᱟ᱾ ᱟᱵᱚ ᱜᱮ ᱡᱟᱦᱟᱸ ᱠᱚ ᱵᱟᱠᱚ ᱵᱩᱪᱮᱜ ᱛᱟᱵᱚᱱᱟ ᱛᱤᱨᱞᱟᱹ ᱦᱚᱯᱚᱱ ᱠᱚ ᱥᱟᱶ ᱛᱚᱵᱮ ᱵᱚᱭᱮᱥ ᱠᱚ ᱥᱟᱱᱟᱢ ᱠᱩ ᱡᱩᱫᱤ ᱠᱚ ᱩᱝᱠᱩ ᱜᱮᱠᱚ ᱠᱮᱞᱟᱵ ᱯᱟᱦᱟᱴᱟ ᱠᱷᱚᱱ ᱥᱮ ᱢᱤᱫᱴᱟᱝ ᱟᱛᱳ ᱯᱟᱲᱟ ᱯᱟᱦᱴᱟ ᱠᱷᱚᱱ ᱡᱩᱫᱤ ᱠᱚ ᱩᱸᱠᱩ ᱜᱮ ᱚᱸᱠᱟ ᱢᱚᱛᱚ ᱠᱚ ᱵᱷᱟᱹᱜᱤ ᱧᱚᱜ ᱠᱚ ᱱᱟᱯᱟᱭ ᱥᱟᱺᱦᱤᱡ ᱠᱟᱹᱢᱤ ᱠᱮᱫᱟ ᱵᱚᱱ, ᱵᱟᱦᱨᱮ ᱛᱤᱨᱞᱟᱹ ᱦᱚᱯᱚᱱ ᱠᱚᱦᱚ ᱠᱚ ᱵᱩᱡᱽ ᱫᱟᱲᱮ ᱠᱮᱫᱟ ᱵᱚᱱ ᱩᱱᱠᱩᱣᱟᱜ ᱤᱭᱟᱹ ᱥᱩᱛᱩᱜ ᱛᱮᱜᱮ, ᱦᱩᱸ ᱦᱩᱞ ᱢᱟᱦᱟᱸ ᱫᱚ ᱠᱟᱹᱴᱤᱡ ᱱᱟᱯᱟᱭ ᱧᱚᱜ ᱜᱮ ᱦᱩᱭ ᱠᱚᱜ-ᱟ᱾
ᱟᱫᱚ ᱟᱹᱞᱤᱧ ᱫᱩᱞᱤᱧ ᱢᱚᱱᱮᱭᱟ ᱱᱚᱝᱠᱟ ᱡᱟᱱᱤᱡ, ᱼᱼ ᱩᱸ ᱡᱮ ᱡᱟᱦᱟᱸᱵ ᱚᱱᱟ ᱢᱟᱱᱮ ᱡᱟᱦᱟᱸᱵ ᱚᱱᱟᱻᱵᱻᱵᱚ ᱵᱚᱭᱮᱥ, ᱢᱟᱱᱮ ᱵᱚᱭ ᱟᱹᱛᱩ ᱠᱚᱨᱮᱱ ᱵᱚᱭᱮᱥ ᱠᱚ ᱡᱟᱦᱟᱸ ᱞᱟᱦᱟ ᱛᱮᱱ ᱠᱚ ᱡᱟᱦᱟᱸᱼᱼ ᱦᱩᱞ ᱫᱤᱵᱚᱥ ᱞᱟᱦᱟ ᱛᱮᱫᱚ ᱮᱠ ᱢᱟᱱᱮ ᱟᱹᱵᱤᱱ ᱡᱩᱫᱤ ᱵᱤᱱ ᱩᱭᱦᱟᱹᱨ ᱟᱹᱵᱤᱱᱼᱼ ᱛᱮᱦᱮᱧ ᱠᱷᱚᱱ ᱚᱸᱻ ᱟᱴ ᱱᱚ ᱵᱚᱪᱷᱚᱨᱼᱼ ᱞᱟᱦᱟ ᱨᱮ ᱛᱚ ᱦᱩᱞ ᱢᱟᱦᱟᱸ ᱫᱚ ᱠᱤᱱᱛᱩ ᱦᱩᱞ ᱢᱟᱦᱟᱸ ᱞᱮᱠᱟ ᱜᱮ ᱯᱟᱞᱚᱱ ᱠᱚᱜ-ᱟ᱾ ᱠᱤᱸᱛᱩ ᱚᱱᱟ ᱟᱴ ᱵᱚᱪᱷᱚᱨ ᱠᱷᱚᱱ ᱱᱚᱜ-ᱚ ᱛᱮᱦᱮᱧ ᱠᱷᱚᱱ ᱟᱴ ᱵᱚᱪᱷᱚᱨᱼᱼ ᱞᱟᱦᱟ ᱠᱷᱚᱱᱟᱜ ᱢᱟᱱᱮᱻ‌ ᱚᱱᱚ ᱠᱚ ᱮᱠ ᱵᱚᱪᱷᱚᱨ ᱜᱮ ᱦᱩᱭᱩᱜ, ᱯᱟᱸᱪ ᱪᱷᱚ ᱵᱚᱪᱷᱚᱨ ᱜᱮ ᱧᱮᱞᱚᱜ ᱠᱟᱱᱟ ᱫᱩᱭ ᱛᱤᱱ ᱵᱚᱪᱷᱚᱨ ᱜᱮ ᱧᱮᱞᱚᱜᱼᱼ ᱚᱱᱟ ᱫᱚ ᱦᱩᱞ, ᱦᱩᱞ ᱫᱤᱵᱚᱥ ᱫᱚ ᱥᱮ ᱦᱩᱞ ᱢᱟᱦᱟᱸ ᱫᱚ ᱟᱫᱚ ᱵᱟᱝ ᱦᱩᱭᱩᱜ ᱠᱟᱱᱟ, ᱡᱮ ᱦᱩᱞ ᱯᱚᱨᱚᱵᱽ ᱜᱮ ᱱᱚᱣᱟ ᱫᱚᱵᱚᱱ ᱯᱚᱨᱢᱟᱱᱟ ᱫᱟ ᱟᱵᱚ ᱫᱚ᱾ ᱦᱮᱸ ᱵᱟᱝ ᱢᱟᱱᱟᱣ ᱮᱫᱟ ᱠᱚ ᱟᱛᱩ ᱠᱚᱨᱮᱱ ᱦᱮᱸ ᱟᱫᱚ ᱡᱩᱫᱤ ᱠᱩᱼᱼ ᱩᱱᱠᱩ ᱩᱸᱠᱩ ᱡᱟᱦᱟᱸ ᱠᱚ ᱞᱟᱹᱭ ᱮᱫᱟᱹᱵᱤᱱ ᱡᱮ ᱜᱮᱵᱽ ᱚᱱᱟ ᱵᱚᱭᱮᱥ ᱠᱚᱲᱟ ᱠᱚ ᱡᱟᱦᱟᱸ ᱠᱚ ᱢᱮᱱᱟᱜ ᱠᱚ ᱛᱟᱵᱚᱣᱟ ᱵᱚᱭᱮᱥᱼᱼ ᱠᱚ ᱡᱟᱦᱟᱸ ᱠᱚ ᱟᱲᱟᱜ ᱟᱠᱟ ᱫᱟᱠᱚ ᱫᱟᱹᱭᱤᱠ ᱫᱟᱭ ᱫᱟᱹᱭᱤᱠ ᱛᱚᱠᱚ ᱟᱲᱟᱜ ᱟᱠᱟᱫᱟ ᱠᱮᱞᱟᱵᱽ ᱠᱚᱨᱮᱱᱟᱜ, ᱟᱫᱚ ᱩᱸᱠᱩ ᱦᱚᱸ ᱯᱟᱞᱮᱱᱼᱼ ᱚᱠᱟ ᱴᱷᱮᱸᱱ ᱪᱚᱝ ᱢᱚᱱᱮ ᱨᱮ ᱦᱤᱸᱫᱤᱡ ᱠᱚ ᱵᱩᱡᱷᱟᱹᱣ ᱠᱮᱫ ᱛᱮ ᱚᱱᱟ ᱠᱷᱟᱹᱛᱤᱨ ᱜᱮ ᱯᱟᱞᱮᱱ ᱠᱚ ᱟᱲᱟᱜ ᱠᱮᱫ, ᱢᱩᱸ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱦᱚᱭᱛᱚ ᱢᱟᱱᱟᱣ ᱜᱩᱱᱟᱹᱣ ᱵᱟᱹᱱᱩᱜ ᱛᱟᱠᱚᱣᱟ ᱟᱛᱩ ᱴᱚᱞᱟ ᱨᱮᱱ ᱦᱚᱲ, ᱦᱩᱰᱤᱧ ᱢᱟᱨᱟᱝ ᱦᱚᱲ ᱥᱟᱞᱟᱜ ᱢᱟᱱᱟᱣ ᱜᱩᱱᱟᱹᱣ ᱴᱷᱤᱠ ᱴᱷᱟᱠ ᱵᱟᱝ ᱠᱚ ᱮᱢ ᱫᱟᱲᱮᱣᱟᱠᱚ ᱠᱟᱱᱟ᱾ ᱟᱪᱟᱨ ᱵᱮᱵᱽᱚ ᱦᱟᱨ ᱠᱚ ᱱᱚᱛᱮ ᱜᱮ ᱯᱟᱞᱮᱱ ᱟᱹᱲᱤᱥ, ᱢᱚᱱᱮ ᱡᱤᱣᱤ ᱠᱟᱺᱦᱤᱥ ᱛᱮ ᱯᱟᱞᱮᱱ ᱱᱩᱠᱩ ᱦᱚᱸ ᱫᱟᱹᱭ ᱫᱟᱹᱭᱤᱛᱚ ᱠᱚ ᱟᱲᱟᱜ ᱠᱮᱫ ᱠᱚ᱾ ᱡᱩᱫᱤ ᱠᱚ ᱞᱟᱹᱭᱮᱜ ᱠᱷᱟᱱ ᱠᱚ ᱟᱛᱚ ᱠᱚ ᱚᱠᱚᱭ ᱵᱟᱭ ᱢᱟᱱᱟᱣ ᱵᱟᱛᱟᱣ ᱢᱮᱭᱟ ᱪᱮᱫ ᱫᱚᱢᱼᱼ ᱦᱚᱲ ᱥᱟᱢᱟᱝ ᱨᱮ ᱪᱮᱫ ᱛᱚ ᱟᱫᱚ ᱱᱚᱣᱟ ᱱᱟᱜ ᱩᱸ ᱩᱸ ᱯᱩᱨᱟᱹ ᱫᱟᱹᱭᱤᱛᱚ ᱞᱮᱠᱟ ᱫᱚᱢ ᱛᱟᱦᱮᱸᱱᱟ ᱦᱚᱭᱛᱚ ᱚᱱᱟ ᱠᱷᱟᱹᱛᱤᱨ ᱜᱮ ᱯᱟᱞᱮ ᱱᱚᱝᱠᱟᱜ ᱠᱟᱱ᱾
ᱟᱫᱚ ᱟᱵᱚᱣᱟᱜ ᱥᱚᱢᱟᱡᱽ ᱨᱮ ᱧᱮᱞᱚᱜ ᱠᱟᱱᱟ ᱚᱸᱠᱟ ᱟᱵᱚᱣᱟᱜᱼᱼ ᱥᱚᱢᱟᱡᱽ ᱚᱸᱠᱟᱻᱵ ᱨᱟᱥᱛᱟ ᱛᱮᱜᱮ ᱪᱟᱞᱟᱜ ᱠᱟᱱᱟ᱾ ᱱᱮᱛᱚᱜ ᱚᱸ ᱢᱮᱫᱴᱟᱝ ᱵᱚᱲᱚ ᱦᱚᱸᱻᱜ ᱢᱮᱫᱴᱟᱝ ᱢᱟᱨᱟᱝ ᱦᱚᱲᱚ ᱟᱸᱜ ᱼᱼ ᱵᱷᱟᱜᱮ ᱧᱚᱜ ᱥᱚᱱᱢᱟᱱ ᱮᱢ, ᱥᱮᱼᱼ
ᱡᱮ ᱡᱟᱦᱟᱸ ᱞᱮᱠᱟ ᱢᱮᱫᱴᱟᱝᱼᱼ ᱤᱭᱟᱹᱜ ᱢᱟᱱᱟᱣ ᱦᱮᱸ, ᱢᱟᱱᱟᱣ ᱵᱟᱛᱟᱣ ᱚᱸᱠᱟ ᱚ- ᱦᱮᱸ ᱵᱟᱵᱚᱱ ᱢᱟᱱᱟᱣ ᱵᱟᱛᱟᱣᱮᱫ ᱠᱚ ᱩᱱᱟᱹᱜ ᱴᱟᱜ ᱫᱚ ᱞᱟᱦᱟ ᱞᱮᱠᱟ ᱫᱚ ᱵᱟᱝ ᱧᱮᱞᱚᱜ ᱠᱟᱱᱟ᱾
ᱦᱚᱸ ᱚᱱᱟ ᱠᱷᱟᱹᱛᱤᱨ ᱜᱮᱜ ᱦᱮᱸ, ᱚᱱᱟ ᱠᱷᱟᱹᱛ ᱚᱱᱟ ᱠᱷᱟᱹᱛᱤᱨ ᱜᱮ ᱡᱟᱹᱱᱤᱡ ᱮᱸ ᱦᱟᱯᱮ ᱩᱸᱠᱩ ᱦᱚᱲ ᱠᱚᱫᱚ ᱠᱚ ᱟᱲᱟᱜ ᱜᱤᱲᱤ ᱟᱠᱟᱫᱟ ᱠᱚ ᱫᱟᱹᱭᱤᱛᱚ ᱦᱮᱸᱵᱚᱝ,
ᱟᱫᱚ ᱱᱤᱛᱚᱜ ᱡᱟᱦᱟᱸ ᱞᱮᱠᱟ ᱧᱮᱞᱚᱜ ᱠᱟᱱᱟ, ᱡᱟᱦᱟᱸ ᱟᱛᱩ ᱫᱤᱥᱚᱢ ᱨᱮ ᱯᱩᱨᱟᱹ ᱧᱮᱞ ᱱᱤᱡᱮᱧ ᱢᱮᱫ ᱛᱮ ᱡᱟᱦᱟᱸ ᱫᱚ ᱟᱵᱚ ᱠᱚᱢ ᱵᱚᱭᱚᱥ ᱠᱚᱠᱚ ᱛᱟᱦᱮᱸ ᱠᱟᱱᱟ, ᱟᱡ ᱵᱟᱵᱟᱭ ᱵᱚᱭᱚᱥ ᱠᱟᱱ ᱨᱮᱦᱚᱸ ᱟᱡ ᱮ ᱜᱤᱫᱽᱨᱟᱹᱼ ᱯᱤᱫᱽᱨᱟᱹ ᱠᱚᱣᱟ ᱚᱱᱟ ᱚᱸᱠᱟᱱ ᱦᱚᱸ ᱦᱚᱸᱼᱜ ᱚᱝᱠᱟᱱ ᱠᱟᱠᱟ ᱦᱚᱲ ᱠᱚᱦᱚ, ᱡᱮ ᱟᱡ ᱵᱟᱵᱟᱭ ᱵᱚᱭᱚᱥ ᱟᱠᱟᱱ ᱨᱮᱦᱚᱸ ᱩᱱᱤ ᱥᱟᱢᱟᱝ ᱨᱮ ᱵᱤᱲᱤ ᱠᱚ ᱵᱟᱭ ᱧᱩ ᱭᱟ ᱠᱤᱸᱛᱩ ᱱᱤᱛᱚᱜ ᱧᱮᱞᱚᱜ ᱠᱟᱱᱟ ᱡᱮ ᱩᱸᱢᱩᱜ, ᱩᱸ ᱮᱸ ᱯᱚᱸᱨᱚ ᱦᱚᱸ ᱦᱮᱸ ᱯᱚᱸᱫᱽᱨᱚ ᱵᱚᱪᱷᱚᱨ ᱟᱹᱣᱨᱤ ᱦᱩᱭᱩᱜ ᱛᱟᱭᱟ ᱩᱱᱤ ᱤᱫᱤᱭᱮ ᱧᱮᱞ ᱢᱮ ᱟᱡ ᱵᱟᱵᱟ ᱟᱻ ᱥᱟᱢᱟᱝ ᱨᱮ ᱵᱤᱲᱤ ᱦᱚᱸᱭ ᱧᱩᱭ ᱮᱫᱟ, ᱯᱟᱹᱣᱨᱟᱹ ᱦᱚᱭ ᱧᱩ ᱠᱟᱛᱮ ᱚᱲᱟᱜ ᱮ ᱦᱟᱡᱩᱜ ᱠᱟᱱᱟ, ᱚᱝᱠᱟ ᱧᱮᱞᱚᱜ ᱠᱟᱱᱟ᱾
ᱟᱨᱦᱚᱸ ᱟᱨ ᱩᱱᱤ ᱴᱷᱮᱸᱱ ᱜᱮ ᱦᱚᱭᱛᱳᱡ ᱟᱭᱟᱜ ᱵᱟᱝ ᱴᱷᱟᱨ ᱟᱡ ᱵᱟᱵᱟ ᱦᱚᱸᱭ ᱠᱷᱚᱭ ᱟᱠᱟᱱᱟ, ᱟᱡ ᱵᱟᱵᱟ ᱫᱮᱱ ᱛᱟᱢ ᱫᱮᱥᱮ ᱛᱟᱢ ᱵᱟᱵᱟ ᱠᱟᱹᱴᱤᱵ ᱫᱚᱠᱛᱟ ᱵᱚᱛᱚᱞ ᱫᱚᱠᱛᱟ ᱯᱚᱴᱳᱞ᱾ ᱟᱫᱚ ᱞᱟᱹᱭᱢᱮ ᱪᱮᱜᱠᱟ ᱵᱩᱡᱷᱟᱹᱜᱼᱟ ᱚᱱᱟ ᱢᱩᱫᱽᱨᱮ ᱪᱟᱞᱟᱣ ᱠᱟᱛᱮᱜ ᱦᱮᱸᱛᱚ ᱱᱤᱛᱚᱜ ᱵᱟᱠᱷᱟᱱ ᱯᱟᱥ ᱚᱲᱟᱜ ᱨᱤᱱᱤᱡ ᱜᱤᱫᱽᱨᱟᱹᱭ ᱚᱱ ᱚᱝᱠᱟ ᱠᱟᱱᱟᱭ ᱜᱟᱯᱟ ᱦᱤᱞᱳᱜ ᱫᱚ ᱚᱸᱰᱮ ᱚᱱᱟ ᱟᱛᱳ ᱨᱮᱜᱮ ᱤᱧᱦᱚᱧ ᱵᱟᱥᱟᱣ ᱠᱟᱱᱟ ᱟᱢ ᱦᱚᱢ ᱵᱟᱥᱟᱣ ᱠᱟᱱᱟ ᱦᱮᱸ ᱵᱟᱝ ᱚᱱᱟ ᱩᱱᱤ ᱜᱤᱫᱨᱟᱹ ᱥᱟᱶᱜᱮ ᱟᱹᱢᱤᱡ ᱜᱤᱫᱽᱨᱟᱹ ᱦᱚᱸᱭ ᱜᱟᱛᱮᱜᱼᱟ ᱤᱧᱤᱡ ᱜᱤᱫᱽᱨᱟᱹ ᱦᱚᱸᱭ ᱜᱟᱛᱮᱜᱼᱟ ᱟᱫᱚ ᱩᱱᱤ ᱦᱚᱸ ᱡᱟᱦᱟᱸᱛᱤᱱᱟᱹᱜ ᱟᱹᱵᱤᱱ ᱪᱮᱥ ᱴᱟᱭᱵᱤᱱ ᱡᱮ ᱤᱧᱨᱮᱱ ᱜᱤᱫᱽᱨᱟᱹ ᱫᱚ ᱵᱟᱧ ᱚᱝᱠᱟ ᱦᱚᱪᱚᱣᱟᱭᱟ ᱠᱤᱱᱛᱩ ᱱᱚᱣᱟ ᱠᱚᱫᱚ ᱵᱟᱵᱮᱱ ᱟᱴᱚᱠ ᱫᱟᱲᱮᱭᱟᱜᱼᱟ ᱱᱚᱣᱟ ᱠᱚᱫᱚ ᱚᱝᱠᱟ ᱜᱮ ᱪᱟᱞᱟᱜ ᱠᱟᱱᱟ ᱚᱝᱠᱟᱱᱟᱜ ᱜᱮ ᱦᱳᱭ ᱪᱟᱞᱟᱜᱼᱟ ᱢᱮᱥᱟ ᱦᱤᱡᱩᱜᱼᱟ ᱚᱝᱠᱟᱱᱟᱜ ᱜᱮ
ᱦᱮᱸ ᱟᱫᱚ ᱡᱮᱠᱷᱚᱱ ᱚᱝᱠᱟ ᱢᱤᱫᱴᱮᱜ ᱜᱤᱫᱽᱨᱟᱹᱭ ᱠᱚᱨᱟᱣ ᱫᱟᱭ ᱟᱫᱚ ᱟᱡ ᱵᱟᱵᱟ ᱦᱚᱸ ᱪᱮᱫ ᱦᱚᱸ ᱵᱟᱭ ᱞᱟᱹᱭ ᱫᱟᱲᱮᱭᱟᱜᱼᱟ ᱱᱮᱥᱟ ᱡᱤᱱᱤᱥ ᱱᱮᱥᱟᱯᱟᱹᱱᱤ ᱵᱤᱱ ᱡᱤᱱᱤᱥ ᱡᱩᱫᱤ ᱟᱡ ᱠᱟ ᱟᱡ ᱵᱟᱵᱟ ᱢᱮᱫᱴᱟᱝ ᱠᱷᱚᱭᱮᱭᱟ ᱟᱡ ᱵᱟᱵᱟ ᱦᱚᱸ ᱚᱱᱟ ᱡᱟᱭᱜᱟ ᱨᱮ ᱪᱮᱫ ᱦᱚᱸ ᱵᱟᱭ ᱞᱟᱹᱭ ᱫᱟᱲᱮᱭᱟᱜᱼᱟ ᱩᱱᱤ ᱦᱚᱸ ᱮᱸᱜ ᱮᱢ ᱜᱤᱲᱤᱭᱟᱭᱟᱭ ᱦᱮᱸ ᱩᱱᱤ ᱦᱚᱸ ᱮᱢ ᱜᱤᱲᱤᱭᱟᱭ ᱱᱮᱥᱟ
ᱟᱫᱚ ᱟᱫᱚ ᱟᱫ ᱟᱫᱚᱭ ᱞᱟᱹᱭᱟᱭ ᱪᱤᱠᱟᱹᱛᱮ ᱪᱮᱫᱟᱜ ᱥᱮ ᱚᱱᱟ ᱩᱱ ᱱᱮᱥᱟᱨᱮᱢᱟ ᱛᱚ ᱟᱡ ᱦᱚᱛᱚ ᱵᱩᱞ ᱠᱟᱱᱟ ᱚᱱᱟ ᱱᱮᱥᱟ ᱛᱮᱜᱮ ᱟᱫᱚ ᱚᱱᱟ ᱛᱮᱠᱚ ᱞᱟᱹᱭᱟᱠᱚ ᱪᱮᱫ ᱟᱜᱮ ᱱᱤᱡᱮ ᱥᱩᱫᱷᱟᱹᱨᱚᱜ ᱢᱮ ᱛᱟᱨᱯᱚᱨᱮ ᱜᱤᱫᱽᱨᱟᱹ ᱮᱴᱟᱜ ᱦᱚᱲ ᱟᱠᱚᱨᱮᱱ ᱜᱤᱫᱽᱨᱟᱹ ᱱᱤᱡᱮᱨ ᱨᱮᱱ ᱜᱤᱫᱽᱨᱟᱹᱢ ᱥᱩᱫᱷᱟᱹᱨ ᱠᱚᱣᱟ ᱦᱮᱸ ᱵᱟᱝ ᱱᱤᱡᱮᱛᱮ ᱴᱷᱤᱠ ᱛᱟᱦᱮᱸ ᱦᱩᱭᱩᱜ ᱛᱟᱵᱚᱱᱟ ᱟᱵᱚ ᱫᱚ ᱤᱧ ᱡᱩᱫᱤ ᱵᱟᱧ ᱧᱩᱩᱭ ᱤᱧᱤᱡ ᱜᱤᱫᱽᱨᱟᱹ ᱛᱟᱹᱣ ᱧᱩᱭ ᱨᱮᱦᱚᱭ ᱯᱚᱨᱮᱛᱮ ᱛᱚ ᱤᱧ ᱥᱟᱶᱛᱮ ᱤᱧ ᱢᱟᱱᱟᱣ ᱵᱟᱛᱟᱣ ᱠᱟᱛᱮᱜ ᱧᱩᱭᱟᱭ ᱦᱚᱭᱛᱚ ᱤᱧ ᱠᱷᱚᱱᱟᱜ ᱫᱟᱱᱟᱝ ᱨᱮ ᱧᱩᱭᱟᱭ ᱤᱧ ᱥᱟᱶᱛᱮᱫᱚ ᱢᱚᱴᱢᱩᱴᱤ ᱤᱧᱟᱹᱜ ᱢᱮᱫ ᱢᱮᱫ ᱠᱚᱭᱚᱜ ᱟᱛᱮᱜ ᱫᱚ ᱵᱟᱹᱭ ᱧᱩᱭᱟ ᱫᱟᱲᱮᱭᱟᱜᱼᱟ ᱠᱤᱱᱛᱩ ᱜᱤᱫᱽᱨᱟᱹ ᱠᱚᱡᱫᱚ ᱚᱝᱠᱟᱱᱟᱜ ᱯᱟᱣᱟᱨ ᱜᱮᱵᱚᱱ ᱮᱢᱟᱠᱚᱣᱟ ᱟᱛᱳ ᱴᱚᱞᱟ ᱠᱚᱨᱮᱱ ᱞᱟᱦᱟᱛᱮ ᱪᱮᱜ ᱠᱟᱱᱟ ᱩᱭᱦᱟᱹᱨ ᱵᱤᱱ ᱥᱮ ᱟᱹᱵᱤᱱᱟᱜ ᱵᱚᱭᱮᱥ ᱠᱷᱚᱱ ᱟᱵᱤᱱ ᱞᱟᱦᱟᱛᱮ ᱜᱤᱫᱽᱨᱟᱹ ᱨᱮᱱᱟᱜ ᱠᱟᱛᱷᱟ ᱩᱭᱦᱟᱹᱨ ᱵᱤᱱ ᱪᱮᱜᱠᱟ ᱵᱚᱱ ᱵᱚᱛᱚᱨ ᱠᱮᱠᱚᱣᱟ ᱦᱚᱲ ᱠᱚ ᱥᱮᱸᱲᱟ ᱦᱚᱲ ᱟᱛᱳ ᱨᱮᱱ ᱡᱩᱫᱤ ᱢᱮᱫᱴᱟᱝ ᱵᱟᱨᱭᱟ ᱦᱚᱲ ᱡᱩᱫᱤ ᱫᱷᱚᱢᱠᱟᱣ ᱢᱮᱭᱟᱭ ᱴᱤᱭᱟᱹᱞ ᱴᱤᱭᱟᱹᱞᱮᱢ ᱫᱟᱹᱲᱟ ᱱᱮᱛᱟᱨ ᱫᱚ ᱨᱟᱹᱜᱤ ᱥᱮᱛᱟ ᱞᱮᱠᱟᱭ ᱠᱚᱭᱚᱜ ᱟᱢᱟ ᱡᱟᱦᱟᱱᱟᱜ ᱡᱩᱫᱤᱢ ᱢᱮᱛᱟᱭ ᱠᱷᱟᱱ ᱦᱮᱸ ᱵᱟᱝ ᱢᱟᱱᱟᱣ ᱵᱟᱛᱟᱣ ᱡᱤᱱᱤᱥ ᱵᱟᱹᱱᱩᱜ ᱟᱛᱚ ᱮᱵᱟᱨ ᱜᱟᱨ ᱜᱟᱨᱡᱮᱱ ᱠᱚᱴᱷᱮᱱ ᱦᱚᱸ ᱛᱚ ᱩᱝᱠᱩ ᱫᱚ ᱥᱟᱫᱷᱤᱱᱚᱛᱟ ᱠᱚ ᱧᱟᱢ ᱫᱟᱠᱚ ᱩᱝᱠᱩ ᱨᱮᱱ ᱜᱟᱨᱡᱮᱱ ᱠᱚᱜᱮ ᱵᱟᱠᱚ ᱵᱚᱛᱚᱨᱟᱠᱚ ᱠᱟᱱᱟ ᱟᱢ ᱫᱚ ᱟᱛᱳ ᱦᱚᱲ ᱠᱟᱱᱟᱢ ᱪᱮᱫᱟᱜᱼᱮ ᱵᱚᱛᱚᱨᱟᱢᱟ
ᱦᱮᱸ
ᱦᱮᱸ ᱵᱟᱝ
ᱦᱮᱸ ᱟᱫᱚ ᱱᱤᱛᱚᱜ ᱫᱚ ᱡᱟᱦᱟᱸᱞᱮᱠᱟ ᱧᱮᱞᱚᱜ ᱠᱟᱱᱟ ᱢᱚᱴᱟᱢᱩᱴᱤ ᱟᱫᱚ ᱜᱤᱫᱽᱨᱟᱹ ᱦᱚᱸ ᱠᱚ ᱞᱟᱸᱭᱮᱴ ᱨᱩᱣᱟᱹᱲ ᱜᱚᱫ ᱮᱸ ᱞᱟᱹᱭ ᱨᱩᱣᱟᱹᱲᱟ ᱠᱚ ᱞᱟᱹᱭ ᱜᱮ ᱵᱟᱝ ᱜᱟᱱᱚᱜᱼᱟ ᱱᱤᱛᱟᱨ
ᱥᱮ ᱟᱛᱳ ᱨᱤᱱᱤᱡ ᱜᱤᱫᱽᱨᱟᱹ ᱡᱮᱢ ᱞᱟᱹᱭᱟᱭᱟ ᱡᱮ ᱱᱚᱣᱟ ᱫᱚ ᱵᱷᱟᱜᱮ ᱠᱟᱹᱢᱤ ᱵᱟᱝ ᱠᱟᱱᱟ ᱵᱟᱹᱲᱤᱡ ᱠᱟᱹᱢᱤ ᱠᱟᱱᱟ ᱚᱝᱠᱟᱱᱟᱜ ᱠᱟᱹᱢᱤ ᱦᱚᱸ ᱞᱟᱹᱭ ᱵᱟᱝ ᱜᱟᱱᱚᱜᱼᱟ ᱵᱟᱝᱠᱷᱟᱱᱮ ᱞᱟᱹᱭ ᱟᱢᱟ ᱡᱮ- ᱚᱲᱟᱜ ᱨᱮ ᱪᱮᱫ ᱦᱚᱸ ᱵᱟᱠᱚ ᱢᱮᱛᱟᱹᱧ ᱠᱟᱱᱟ ᱟᱢ ᱫᱚ ᱚᱠᱚᱭ ᱠᱟᱱᱟᱢ
ᱦᱩᱸ
ᱦᱮᱸ। ᱱᱚᱝᱠᱟᱱᱟᱜ ᱵᱤᱥᱚᱭ ᱠᱚ ᱧᱮᱞ ᱧᱟᱢᱚᱜ
ᱦᱮᱸ ᱟᱫᱚ ᱚᱱᱟ ᱠᱷᱟᱹᱛᱤᱨ ᱜᱮ ᱡᱟᱹᱱᱤᱡ ᱱᱮᱛᱟᱨ ᱫᱚ ᱞᱟᱦᱟᱛᱮᱱ ᱦᱚᱲ ᱠᱚᱫᱚ ᱚᱱᱟ ᱚᱱᱟᱠᱚ ᱩᱭᱦᱟᱹᱨ ᱵᱟᱲᱟ ᱠᱟᱛᱮᱫ ᱜᱮ ᱟᱫᱚ ᱠᱚ ᱡᱩᱫᱤ ᱟᱵᱤᱱ ᱫᱟᱭᱤᱛᱛᱚ ᱨᱮᱵᱤᱱ ᱛᱟᱦᱮᱱᱟ-
ᱦᱮᱸ
ᱟᱹᱵᱤᱱᱟᱜ ᱠᱷᱟᱛᱤᱨ ᱫᱚ ᱵᱟᱠᱚ ᱢᱟᱱᱟᱣ ᱵᱟᱛᱟᱣ ᱟᱠᱚ ᱟᱹᱵᱤᱱ ᱛᱟᱦᱮᱸ ᱥᱟᱱᱟ ᱵᱟᱱᱟ ᱞᱮᱭ ᱵᱤᱱ ᱢᱟ
ᱚᱱᱟ ᱡᱟᱭᱜᱟ ᱨᱮᱫᱚ ᱟᱹᱵᱤᱱ ᱫᱚ ᱟᱫᱚ ᱜᱷᱩᱨᱮ ᱫᱚ ᱵᱟᱹᱵᱤᱱ ᱪᱟᱞᱟᱜᱼᱟ
ᱟᱪ ᱟᱫᱚ ᱛᱚᱠᱷᱚᱱ ᱫᱚ ᱟᱫᱚ ᱟᱲᱟᱜ ᱜᱤᱰᱤ ᱠᱟᱜᱼᱟ ᱡᱟᱭ ᱦᱩᱭᱩᱜᱼᱟ ᱵᱟᱱᱟᱨ ᱛᱮᱵᱤᱱ ᱛᱩᱞ ᱜᱤᱰᱤ ᱠᱟᱛᱟ ᱵᱮᱤᱱᱟᱵᱤᱱ ᱡᱟ ᱦᱩᱭᱩᱜᱼᱟ- ᱪᱟᱞᱟᱜᱣ ᱤᱧᱟᱹᱜ ᱮᱠᱞᱚ ᱫᱚ ᱵᱟᱝ ᱦᱩᱭᱩᱜ ᱠᱟᱱᱟ ᱟ ᱢᱚᱱᱮ ᱱᱚᱣᱟ ᱞᱟᱥᱴ ᱩᱭᱦᱟᱹᱨ ᱫᱚ ᱱᱚᱣᱟᱣᱟᱜ ᱜᱮ ᱤᱧᱟᱹᱜ ᱛᱚ ᱵᱟᱝ ᱦᱩᱭᱩᱜᱼᱟ ᱡᱚᱛᱚ ᱦᱚᱲᱟᱜ ᱜᱮ ᱦᱩᱭᱩᱜᱼᱟ ᱡᱟ ᱡᱚᱛᱚ ᱦᱚᱲᱲᱟᱜ ᱦᱩᱭᱩᱜᱼᱟ ᱚᱱᱟᱜᱮᱧ᱾ ᱧᱚᱜ ᱦᱩᱭᱩᱜᱼᱟ ᱪᱤᱠᱟᱹᱭᱟᱫᱚ ᱵᱟᱭ ᱢᱟᱱᱟᱣ ᱵᱟᱛᱟᱣ ᱠᱟᱱᱟ ᱪᱤᱠᱟᱹᱭᱟ ᱦᱮᱸ ᱵᱟᱝ ᱟᱱᱤᱭᱟᱹ ᱦᱩᱞ ᱫᱤᱵᱚᱥ ᱠᱚᱨᱮ ᱫᱚ ᱢᱤᱫ ᱴᱟᱢᱟᱠ ᱠᱚ ᱢᱤᱫ ᱜᱷᱟᱹᱲᱤᱡ ᱠᱚ- ᱨᱩᱣᱟᱹᱜ ᱢᱤᱫ ᱜᱷᱟᱹᱲᱤᱡ ᱡᱚᱠᱷᱚᱱ ᱚᱱᱟ ᱪᱤᱨ ᱡᱚᱠᱷᱚᱱ ᱠᱚ ᱤᱭᱟᱹᱠᱚ ᱨᱟᱠᱟᱵᱟᱠᱚ᱾ ᱢᱤᱫ ᱜᱷᱟᱹᱲᱤᱡ ᱠᱚ ᱨᱩᱣᱟᱹ ᱫᱟ ᱠᱚ
ᱟᱫᱚ ᱚᱱᱟ ᱯᱚᱨᱮ ᱠᱷᱚᱱᱟᱜ ᱫᱚ ᱟᱫᱚ ᱟᱲᱟᱜ ᱟᱲᱟᱜ ᱠᱮᱫ ᱛᱮᱱᱟ ᱟᱹᱜᱩ ᱟᱠᱟᱫ ᱛᱟᱦᱮᱱᱟ ᱵᱷᱟᱲᱟ ᱠᱟᱛᱮᱫ ᱫᱟᱜ᱾
ᱦᱮᱸ ᱟᱫᱚ ᱚᱱᱟ ᱠᱷᱟᱹᱛᱤᱨ ᱟᱵᱚ ᱧᱮᱞᱚᱜ ᱠᱟᱱᱟ ᱱᱤᱛᱚᱜ ᱥᱚᱢᱟᱡ ᱨᱮ ᱟᱵᱚ- ᱡᱟᱦᱟᱸ ᱯᱤᱲᱦᱤ ᱠᱚᱠᱚ ᱱᱤᱛᱚᱜ ᱨᱟᱠᱟᱵ ᱠᱟᱱ ᱛᱟᱵᱚᱱᱟ ᱠᱚ ᱢᱟᱱᱮ- ᱨᱩ ᱦᱚᱸ ᱵᱟᱠᱚ ᱵᱟᱲᱟᱭ ᱛᱟᱵᱚᱱᱟ ᱮᱱᱮᱡ ᱥᱮᱨᱮᱧ ᱪᱮᱫ ᱦᱚᱸ ᱵᱟᱠᱚ ᱵᱟᱲᱟᱭ ᱛᱟᱵᱚᱱᱟ ᱞᱟᱦᱟᱛᱮ ᱱᱮ ᱦᱚᱲ ᱠᱚᱫᱚ ᱧᱮᱞ ᱠᱚᱜᱼᱟ ᱡᱷᱚᱛᱚ᱾ ᱚᱠᱚᱭ ᱡᱮ ᱮᱱᱮᱡ ᱥᱮᱨᱮᱧ ᱵᱟᱭ ᱵᱟᱲᱟᱭᱟ ᱨᱩ ᱵᱟᱭ ᱵᱟᱲᱟᱭᱟ ᱚᱱᱠᱟᱱ ᱦᱚᱲᱜ ᱵᱟᱠᱚ ᱧᱮᱞ ᱧᱟᱢ ᱠᱚᱜᱣᱟ᱾ ᱱᱮᱛᱟᱨ ᱧᱮᱞᱚᱜ ᱠᱟᱱᱟ ᱮᱠᱵᱟᱨᱮ ᱚᱱᱟ- ᱫᱚ ᱜᱚᱜ ᱜᱮ ᱞᱟᱡᱟᱣ ᱠᱚ ᱵᱩᱡᱷᱟᱹᱣ ᱠᱟᱫᱟ ᱜᱚ ᱜᱮ ᱞᱟᱡᱟᱣ ᱠᱚ ᱵᱩᱡᱷᱟᱹᱣᱟ
ᱦᱩᱸ ᱞᱟᱦᱟ ᱛᱮᱫᱚ ᱢᱟᱱᱮ ᱮᱱᱮᱡ ᱥᱮᱨᱮᱧ ᱦᱚᱲ ᱜᱮ ᱵᱤᱥᱤ ᱠᱚ ᱛᱟᱦᱮᱸ ᱠᱟᱱᱟ ᱱᱮᱛᱟᱨ ᱫᱚ ᱮᱱᱮᱡ ᱥᱮᱨᱮᱧ ᱦᱚᱲ ᱜᱮ ᱡᱚᱛᱚᱱᱟᱜ ᱠᱚᱢ ᱢᱮᱱᱟᱜ ᱠᱚᱣᱟ᱾
ᱦᱮᱸ
ᱦᱮᱸᱵᱟ
ᱦᱮᱸ
ᱟᱫᱚ ᱚᱱᱟᱛᱮ᱾ ᱞᱟᱹᱭᱟᱹᱜᱼᱟ ᱡᱮ ᱥᱚᱢᱟᱡ ᱫᱚ- ᱥᱚᱢᱟᱡᱽ ᱞᱮ ᱞᱮᱠᱟᱠᱟᱜᱮ ᱫᱚᱦᱚᱜᱮ ᱴᱷᱤᱠᱟ ᱥᱚᱢᱟᱡᱽ ᱵᱮᱜᱟᱨ ᱛᱮ ᱥᱚᱢᱟᱡᱽ ᱥᱚᱢᱟᱡᱽ ᱨᱮᱱᱟᱜ ᱠᱟᱹᱢᱤ ᱫᱚ ᱥᱚᱢᱟᱡᱽ ᱞᱮᱠᱟ ᱠᱚᱨᱟᱣ ᱢᱮᱸ
ᱦᱮᱸ
ᱪᱮᱫ ᱵᱮᱱ ᱞᱟᱹᱭᱟ ᱟᱵᱮᱱ
ᱦᱮᱸ ᱟᱫᱚ ᱱᱤᱛᱚᱜ ᱥᱚᱢᱟᱡ ᱫᱚ ᱟᱹᱰᱤᱴᱟ ᱟᱵᱚᱣᱟᱜ ᱵᱟᱹᱲᱤᱡ ᱪᱟᱞᱟᱜ ᱠᱟᱱᱟ ᱡᱟᱦᱟᱸ ᱫᱚ- ᱵᱟᱹᱲᱤᱡ ᱫᱚᱠᱚ ᱵᱟᱹᱲᱤᱡ ᱫᱫᱟᱜ ᱩᱱᱠᱩ ᱟᱵᱚ- ᱡᱟᱦᱟᱸ ᱪᱮᱱᱠᱟ ᱠᱚᱲᱟ ᱠᱚᱜᱮ ᱠᱚ ᱵᱟᱹᱲᱤᱡᱫ ᱫᱟ ᱵᱚᱭᱚᱥ ᱠᱚᱫᱚ᱾ ᱵᱷᱟᱜᱤ ᱵᱟᱹᱲᱤᱡᱟᱜ ᱠᱚ ᱵᱩᱡᱮᱫ ᱨᱮᱦᱚᱸ ᱩᱱᱠᱩ ᱫᱚ ᱵᱟᱠᱚ ᱞᱟᱹᱭ ᱨᱩᱣᱟᱹᱲᱮᱫ- ᱛᱟᱵᱚᱱᱟ ᱡᱮ ᱵᱟᱹᱵᱩ ᱱᱚᱣᱟ ᱫᱚᱠᱚ ᱦᱮᱸ ᱵᱟᱹᱲᱤᱡᱮᱫ ᱛᱟᱵᱚᱱᱟᱯᱮ᱾
ᱟᱫᱚ ᱵᱟᱭ ᱢᱟᱱᱟᱣ ᱵᱟᱛᱟᱣ ᱠᱷᱟᱡ ᱞᱟᱹᱭᱟ ᱪᱮᱫᱟᱜ ᱦᱮᱸ ᱵᱟᱝ
ᱦᱮᱸ
ᱚᱱᱟ ᱦᱩᱭᱩᱜ ᱠᱟᱱᱟ ᱠᱟᱛᱷᱟ ᱫᱚ᱾ ᱱᱚᱣᱟ ᱠᱚ ᱩᱭᱦᱟᱹᱨ ᱵᱟᱲᱟ ᱠᱟᱛᱮᱜ ᱜᱮ ᱢᱚᱱᱮ ᱨᱮ ᱠᱷᱩᱵ ᱠᱟᱹᱴᱤᱡ ᱤᱭᱟᱹ ᱵᱩᱡᱷᱟᱹᱜ-ᱟ ᱠᱟᱹᱦᱤᱥ ᱵᱩᱡᱷᱟᱹᱜ-ᱟ ᱡᱮ ᱱᱤᱛᱚᱜ ᱫᱚ ᱵᱟᱠᱷᱟᱱ ᱟᱵᱚᱣᱟᱜ ᱡᱟ ᱵᱚᱣᱟᱜ ᱛᱚ ᱟᱵᱚᱣᱟᱜ ᱤᱭᱟᱹᱛᱮ ᱪᱟᱵᱟᱜ ᱠᱟᱱᱟ ᱢᱤᱫ ᱢᱤᱫ ᱛᱮ ᱵᱟᱭᱚᱥ ᱠᱚ ᱠᱚᱢ ᱪᱟᱞᱟᱜ ᱠᱟᱱᱟ ᱢᱮᱱᱠᱷᱟᱱ ᱟᱵᱚᱣᱟᱜ᱾ ᱯᱚᱨᱚᱵᱚᱨᱛᱤ ᱠᱟᱞᱨᱮ ᱟᱵᱚᱨ ᱨᱮᱱ ᱜᱤᱫᱽᱨᱟᱹ ᱠᱚ ᱡᱟᱦᱟᱸ ᱠᱚ ᱦᱤᱡᱩᱜ ᱠᱟᱱᱟ ᱩᱱᱠᱩ ᱛᱤᱱᱟᱹᱜ ᱩᱱᱠᱩ ᱪᱤᱠᱟᱛᱮ ᱠᱟᱛᱮ ᱠᱟ ᱛᱟᱦᱮᱱᱟ ᱛᱟᱦᱚᱞᱮ ᱞᱟᱹᱭ ᱩᱭᱦᱟᱹᱨᱤᱱ ᱚᱱᱟ ᱢᱟᱱᱮ ᱟᱵᱚ ᱡᱚᱛᱚᱴᱟ ᱠᱷᱟᱨᱟᱯ ᱢᱮᱱᱟᱜ ᱵᱚᱱᱟ ᱟᱵᱚ ᱠᱷᱚᱱ ᱩᱱᱠᱩ ᱫᱚ ᱟᱨᱚ ᱵᱮᱥᱤ ᱠᱷᱟᱨᱟᱯ ᱛᱟᱦᱮᱱᱟ ᱠᱚ
ᱦᱮᱸ ᱦᱮᱸ ᱟᱵᱚᱭᱟᱜ ᱚᱱᱠᱟ ᱚᱱᱠᱟ ᱛᱮᱜᱮ ᱢᱚᱴᱟ ᱢᱚᱱᱮ ᱦᱩᱭᱩᱜ ᱠᱟᱱᱟ ᱥᱟᱱᱟᱢᱟᱜ ᱟᱫ ᱪᱟᱵᱟᱜ ᱛᱟᱵᱚᱱ ᱟᱵᱚᱣᱟᱜ ᱡᱟᱦᱟᱸ ᱟ ᱥᱚᱢᱟᱡ ᱨᱮᱱᱟᱜ ᱟᱹᱨᱤᱪᱟᱹᱞᱤ ᱛᱟᱦᱮᱸ ᱠᱟᱱᱟ ᱚᱱᱠᱟ ᱪᱮᱫ ᱦᱚᱸ ᱵᱟᱧᱪᱟᱣ ᱵᱟᱝ ᱛᱟᱦᱮᱱ ᱞᱮᱠᱟ ᱧᱮᱞᱚᱜ ᱵᱟᱝ
ᱵᱟᱝ ᱟᱵᱤᱱ ᱟᱨ ᱵᱮᱥᱤ ᱫᱚ ᱵᱟᱝ ᱯᱚᱱᱮᱨᱚ ᱠᱩᱲᱤ ᱛᱤᱨᱤᱥ ᱵᱚᱪᱷᱚᱨ ᱢᱚᱫᱽᱷᱮᱨᱮ ᱚᱱᱟ ᱠᱚ ᱫᱚ ᱡᱚᱛᱚᱢ ᱦᱟᱹᱯᱤᱫᱚᱜᱼᱟ ᱟᱥᱛᱮᱼᱟᱥᱛᱮ᱾ ᱴᱷᱤᱠ ᱜᱮᱭᱟ ᱜᱚᱝᱠᱮ᱾ ᱛᱚᱵᱮ ᱪᱚᱞᱚ ᱟᱹᱰᱤ ᱜᱟᱱ ᱚᱠᱛᱚ ᱦᱩᱭᱮᱱ ᱛᱞᱟᱝ-ᱟ, ᱯᱚᱨᱵᱚᱨᱛᱤ ᱠᱟᱞ ᱨᱮ ᱡᱩᱤ ᱡᱟᱦᱟᱸ ᱛᱤᱥᱟᱞᱟᱝ ᱧᱟᱯᱟᱢ ᱠᱷᱟᱱᱞᱟᱝ ᱵᱷᱟᱹᱜᱤ ᱴᱷᱤᱠ ᱞᱟᱝ ᱜᱟᱯᱟᱞ ᱢᱟᱨᱟᱣᱟ ᱦᱮᱸ ᱵᱟᱝ᱾
ᱦᱮᱸ ᱦᱮᱸ
ᱴᱷᱤᱠ ᱜᱮᱭᱟ ᱥᱟᱹᱜᱩᱱ ᱧᱤᱫᱟᱹ ᱜᱚᱝᱠᱮ ᱾
ᱦᱮᱸ ᱥᱟᱜᱩᱱ ᱧᱤᱫᱟᱹ